ᱦᱮᱞᱳ ᱾ ᱦᱮᱸ ᱜᱚᱝᱠᱮ ᱡᱚᱦᱟᱨ ᱜᱮ ᱾
ᱪᱤᱠᱟᱹᱭ ᱫᱟᱢ?
ᱪᱤᱠᱟ ᱦᱚᱸ ᱵᱟᱝ ᱜᱚᱝᱠᱮ ᱱᱤᱛᱚᱜ ᱫᱚ ᱫᱩᱲᱩᱵ ᱵᱟᱲᱟ ᱦᱩᱭ ᱠᱟᱱᱟ ᱾
ᱚ, ᱪᱮᱫ ᱠᱚ ᱠᱟᱹᱢᱤ ᱵᱟᱲᱟ ᱦᱩᱭᱱᱟ ᱜᱚᱝᱠᱮ?
ᱜᱚᱝᱠᱮ ᱪᱮᱫ ᱜᱤᱵᱟ ᱚᱲᱟᱜ ᱠᱚᱨᱮ ᱜᱮ ᱾ ᱪᱮᱫ ᱠᱚᱢ ᱠᱟᱹᱢᱤᱭᱟ ᱠᱟᱹᱢᱤ ᱢᱟ ᱚᱱᱠᱟ ᱫᱚ ᱵᱟᱹᱪᱩᱜᱼᱟ ᱠᱟᱹᱢᱤ ᱫᱚ, ᱛᱚ ᱜᱚᱝᱠᱮ ᱪᱮᱫ ᱠᱟ ᱢᱮᱱᱟᱜ ᱯᱮᱭᱟ ᱱᱟᱯᱟᱭ ᱜᱮᱛᱚ?
ᱟᱞᱮ ᱫᱚ ᱱᱟᱯᱟᱭ ᱜᱮ ᱢᱮᱱᱟᱜ ᱞᱮᱭᱟ ᱜᱚᱝᱠᱮ, ᱟᱯᱮ ᱜᱮ ᱪᱮᱫ ᱞᱮᱠᱟ ᱢᱮᱱᱟᱜ ᱯᱮᱭᱟ?
ᱟᱞᱮ ᱦᱚᱸ ᱜᱚᱝᱠᱮ ᱱᱟᱯᱟᱭ ᱜᱮ ᱢᱮᱱᱟᱜ ᱞᱮᱭᱟ ᱾
ᱚ ᱾
ᱜᱚᱝᱠᱮ ᱛᱚᱵᱮ ᱟᱵᱮᱱ ᱫᱚ ᱪᱮᱫ ᱠᱚᱵᱮᱱ ᱪᱤᱠᱟ ᱵᱟᱲᱟᱭᱟ?
ᱦᱮᱸ?
ᱜᱚᱝᱠᱮ ᱛᱚ ᱟᱵᱮᱱ ᱫᱚ ᱪᱮᱫ ᱠᱚᱵᱮᱱ ᱪᱤᱠᱟ ᱵᱟᱲᱟᱭᱟ?
ᱦᱚᱸᱜᱼᱚᱭ ᱤᱥᱠᱩᱞ ᱠᱚᱨᱮ ᱜᱮ ᱾
ᱚ ᱤᱥᱠᱩᱞ ᱠᱚᱨᱮ?
ᱦᱮᱸ ᱾
ᱞᱟᱹᱭᱵᱮᱱ ᱾ ᱜᱚᱝᱠᱮ ᱛᱟᱦᱮᱞᱮ ᱞᱤᱧ ᱢᱮᱱᱫᱟ ᱟᱵᱮᱱ ᱫᱚ ᱪᱮ,
ᱦᱩᱲᱩ ᱠᱚᱫᱚ ᱛᱤᱱᱟᱹᱜ ᱜᱟᱱ ᱪᱟᱞᱟᱭ ᱮᱱ ᱛᱟᱯᱮ ᱜᱚᱝᱠᱮ?
ᱜᱚᱝᱠᱮ ᱚᱱᱠᱟ ᱞᱮᱠᱟ ᱫᱟᱜ ᱫᱚ ᱵᱟᱭ ᱫᱟᱜ ᱠᱟᱜ ᱞᱮ ᱫᱚᱭ ᱟᱞᱮ ᱫᱚ ᱱᱚᱛᱮ ᱫᱚ ᱚᱱᱠᱟ ᱞᱮᱠᱟ ᱫᱚ, ᱦᱩᱲᱩ ᱨᱚᱦᱚᱭ ᱠᱚᱫᱚ ᱟ ᱟᱣᱨᱤᱭᱟᱜ ᱛᱟᱞᱮᱭᱟ᱾ ᱫᱟᱜ ᱫᱟᱭ ᱱᱚᱛᱮ ᱫᱚ ᱱᱚᱣᱟᱱ ᱟᱞᱮᱫᱚ ᱫᱤᱥᱚᱢ ᱫᱚ ᱚᱱᱠᱟ ᱞᱮᱠᱟ ᱫᱚ ᱵᱟᱭ ᱫᱟᱜ ᱠᱟᱫᱟᱭ᱾
ᱜᱚᱝᱠᱮ ᱟᱯᱮᱭᱟᱜ ᱡᱟᱭᱜᱟ ᱟᱠᱟᱥᱮᱜ ᱠᱟᱱᱟ?
ᱦᱮᱸ, ᱡᱟᱭᱜᱟ ᱫᱟᱜ
ᱠᱟᱥᱤᱯᱩᱨ᱾ ᱚ ᱚᱱᱟ ᱫᱚ ᱚᱠᱟ ᱥᱮᱜ ᱠᱟᱱᱟ? ᱟᱞᱮ ᱫᱚ ᱦᱚᱸᱜᱼᱚᱭ ᱥᱩᱨᱩ ᱠᱟᱫ ᱟᱞᱮ᱾ ᱵᱟᱹᱭᱦᱟᱹᱲ ᱨᱮᱱᱟᱜ ᱠᱚᱞᱮ ᱥᱩᱨᱩ ᱠᱟᱫ-ᱟ ᱜᱚᱝᱠᱮ᱾ ᱫᱟᱜ ᱫᱚ ᱫᱟᱜ ᱟᱠᱟᱜ ᱜᱮᱭᱟᱭ ᱟᱞᱮ ᱥᱮᱫ ᱫᱚ ᱵᱷᱟᱞᱤ ᱜᱮ᱾ ᱦᱩᱸ ᱵᱩᱨᱩ ᱫᱤᱥᱚᱢ ᱠᱟᱱᱟᱞᱮ ᱛᱚ ᱟᱞᱮ ᱫᱚ ᱟᱞᱮ ᱫᱚ ।
ᱦᱩᱸ ᱵᱩᱨᱩ ᱫᱤᱥᱚᱢ। ᱫᱟᱜ ᱠᱟᱜ ᱯᱮᱭᱟ ᱛᱟ ᱜᱚᱢᱠᱮ ᱛᱟᱦᱚᱞᱮ ᱟᱯᱮ ᱫᱚ ᱵᱚᱪᱷᱚᱨ ᱨᱮ ᱛᱤᱱᱟᱹᱜ ᱛᱤᱱᱟᱹᱜ ᱛᱤᱱᱟᱹᱜ ᱵᱟᱨᱯᱮ ᱪᱟᱥ ᱛᱟᱦᱮᱱᱟ?
ᱪᱮᱜ ᱪᱚᱝ?
ᱟᱯᱮ ᱫᱚ ᱛᱤ ᱛᱤᱱᱟᱹᱜ ᱵᱟᱨ ᱯᱮ ᱪᱟᱥ ᱛᱟᱦᱮᱱᱟ?
ᱟᱞᱮ ᱫᱚ ᱢᱤᱫ ᱫᱷᱟᱣ ᱜᱮᱞᱮ ᱪᱟᱥ-ᱟ ᱵᱟᱞᱮ ᱪᱟᱥ-ᱟ ᱫᱷᱚᱨᱚᱱ ᱫᱤᱱ ᱫᱚ।
ᱩᱛᱩ ᱠᱚ ᱵᱟᱯᱮ ᱪᱟᱥ ᱛᱟᱦᱮᱱᱟ?
ᱩᱛᱩ ᱠᱚᱫᱚᱞᱮ ᱪᱟᱥ ᱜᱮᱭᱟ।
ᱦᱮᱸ, ᱢᱟᱱᱮ ᱦᱩᱲᱩ᱾ ᱡᱚᱱᱰᱨᱟ ᱠᱚ ᱜᱩᱦᱩᱢ ᱠᱚ ᱵᱟᱯᱮ ᱮᱨ ᱵᱟᱲᱟᱭ ᱛᱟᱦᱮᱱ ᱜᱮᱭᱟ?
ᱚᱠᱟ ᱠᱚ?
ᱦᱮ ᱜᱩᱦᱩᱢ ᱠᱚ ᱡᱚᱱᱰᱨᱟ ᱠᱚ।
ᱡᱚᱱᱰᱨᱟ ᱞᱮ ᱤᱭᱟᱹ ᱜᱮᱭᱟ ᱜᱚᱦᱚᱢ ᱫᱚ ᱟᱞᱮᱥᱮᱫ ᱫᱚ ᱩᱱᱟᱹᱜ ᱫᱚ ᱵᱟᱠᱚ ᱤᱭᱟᱹᱭ ᱜᱮᱭᱟ ᱛᱚ।
ᱜᱚᱝᱠᱮ ᱛᱟᱦᱞᱮ ᱟᱯᱮ ᱥᱮᱫ ᱫᱚ ᱪᱤᱠᱟ ᱵᱚᱞ ᱠᱷᱮᱞ ᱛᱟᱦᱮᱱᱟ?
ᱵᱟᱝ ᱟᱸᱡᱚᱢᱚᱜ ᱠᱟᱱᱟ ᱵᱷᱟᱹᱞᱤ ᱠᱚ ᱫᱚ।
ᱢᱮᱱᱫᱟᱞᱤᱧ ᱜᱚᱝᱠᱮ ᱛᱟᱦᱚᱞᱮ ᱟᱯᱮ ᱫᱚ ᱪᱤᱞ ᱠᱚ ᱪᱤ ᱞᱮᱠᱟ ᱵᱚᱞ ᱠᱚ ᱠᱷᱮᱞᱳᱱ ᱛᱟᱦᱮᱱ ᱜᱮᱭᱟ?
ᱵᱚᱞ ᱠᱚ?
ᱦᱮᱸ।
ᱵᱚᱞ ᱠᱚᱫᱚ ᱠᱚ ᱠᱷᱮᱞᱳᱜ ᱜᱮᱭᱟ ᱱᱚᱛᱮ ᱫᱚ।
ᱦᱮᱸ ᱜᱚᱝᱠᱮ ᱟᱵᱮᱱ ᱫᱚ ᱵᱮᱱ ᱠᱷᱮᱞᱳᱱ ᱛᱟᱦᱮᱱ ᱠᱷᱮᱞᱳᱱ ᱛᱟᱦᱮᱱᱟ ᱥᱮ ᱵᱟᱝ?
ᱟᱹᱞᱤᱧ ᱫᱚᱞᱤᱧ ᱠᱷᱮᱞᱳᱜ ᱫᱚᱞᱤᱧ ᱠᱷᱮᱞᱳᱜ ᱜᱮᱭᱟ ᱟᱫᱚ ᱜᱚᱝᱠᱮ ᱠᱟᱴᱟ ᱠᱚ ᱵᱟᱡᱟᱭᱱᱟᱞᱤᱧ ᱥᱮ ᱟᱫᱚ ᱩᱱ ᱠᱷᱚᱱ ᱫᱚ ᱟᱫᱚ ᱵᱚᱞ ᱠᱷᱮᱞ ᱫᱚᱞᱤᱧ ᱵᱟᱹᱜᱤ ᱩᱛᱟᱹᱨ ᱠᱮᱫᱟ।
ᱛᱟᱞᱮ ᱟᱵᱮᱱ ᱦᱚᱵᱮᱱ ᱠᱷᱮᱞᱳᱜ ᱠᱟᱱ ᱞᱟᱦᱟ ᱛᱮᱫᱚ ᱵᱟᱝ?
ᱦᱩᱸ ᱠᱷᱮᱞ ᱫᱚᱞᱤᱧ ᱠᱷᱮᱞᱳᱜ ᱠᱟᱱ ᱛᱟᱦᱮᱸᱫ।
ᱛᱟᱦᱞᱮ ᱜᱟᱝᱠᱮ ᱟᱯᱮ ᱫᱚ ᱵᱩᱨᱩ ᱫᱤᱥᱚᱢ ᱥᱮ ᱵᱩᱨᱩ ᱤᱭᱟᱹ ᱵᱮᱱ ᱪᱟᱞᱟᱜ ᱛᱟᱦᱮᱱᱟ ᱥᱮ ᱵᱟᱝ ᱥᱮᱸᱫᱽᱨᱟ ᱠᱚ?
ᱥᱮᱸᱫᱽᱨᱟ ᱪᱟᱞᱟᱜ ᱜᱮᱭᱟᱞᱮ। ᱚᱱᱠᱟ ᱠᱩᱞᱟᱹᱭ ᱥᱮᱸᱫᱽᱨᱟ ᱥᱩᱠᱨᱤ ᱠᱚ।
ᱦᱩᱸ, ᱛᱟᱦᱚᱞᱮ ᱯᱮ ᱧᱟᱢ ᱵᱟᱲᱟ ᱞᱮᱫᱟ ᱯᱮ?
ᱧᱟᱢ ᱫᱚᱞᱮ ᱧᱟᱢ ᱠᱚᱣᱟ ᱟᱫᱚ ᱫᱚᱢᱮ ᱞᱟᱴᱟ ᱢᱮᱱᱟᱜ-ᱟ ᱥᱮ ᱜᱚᱝᱠᱮ ᱚᱱᱟ ᱨᱮᱜᱮ ᱠᱟᱹᱴᱤᱡ ᱚᱥᱩᱵᱤᱫᱟᱜ ᱟᱞᱮᱭᱟᱜ ᱞᱟᱴᱟ ᱨᱮ ᱵᱚᱞᱚᱜ ᱟᱠᱚ ᱥᱩᱠᱨᱤ ᱠᱚ ᱵᱟᱠᱚ ᱩᱰᱩᱠᱚᱜ-ᱟ।
ᱫᱚᱢᱮ ᱜᱟᱡᱟᱲ ᱠᱚᱣᱟ, ᱛᱟᱦᱞᱮ ᱜᱚᱝᱠᱮ ᱟᱯᱮ ᱫᱚ ᱟᱯᱮ ᱫᱤᱥᱚᱢ ᱫᱚ ᱛᱟᱦᱞᱮ ᱪᱤᱠ ᱠᱚ ᱫᱟᱨᱤ ᱢᱮᱱᱟᱜ ᱟ ᱡᱟᱥᱛᱤ?
ᱫᱟᱨᱮ ᱠᱚᱫᱚ ᱢᱮᱱᱟᱜ ᱜᱮᱭᱟ, ᱫᱟᱨᱮ ᱠᱚ, ᱵᱩᱨᱩ ᱨᱮ?
ᱦᱮᱸ, ᱢᱟᱱᱮ ᱵᱩᱦᱩ ᱨᱚᱠᱚᱢ ᱫᱟᱨᱤ ᱢᱮᱱᱟᱜ-ᱟ, ᱵᱟᱝ ᱥᱮ।
ᱦᱮᱸ, ᱫᱟᱨᱮ ᱫᱚ ᱢᱮᱱᱟᱜ ᱜᱮᱭᱟ ᱵᱚᱦᱩ ᱨᱚᱠᱚᱢᱟᱜ, ᱟᱫᱚ ᱡᱮᱢᱚᱱ ᱥᱮᱜᱩᱱ᱾
ᱛᱟᱦᱚᱞᱮ ᱜᱚᱝᱠᱮ ᱟᱯᱮ ᱵᱩᱨᱩ ᱟᱯᱮ ᱵᱩᱨᱩ ᱨᱮᱫᱚ ᱚᱱᱮ ᱪᱤᱞᱤ ᱠᱚ ᱵᱮᱥᱤ ᱠᱚ ᱧᱟᱢ ᱧᱟᱢᱚᱜ ᱛᱟᱦᱮᱸᱱᱟ?
ᱥᱩᱠᱨᱤ ᱜᱮ ᱟᱞᱮ ᱫᱚ ᱥᱩᱠᱨᱤ ᱜᱮ ᱟᱞᱮ ᱵᱩᱨᱩ ᱨᱮᱫᱚ ᱵᱤᱥᱤ ᱠᱚ ᱧᱟᱢᱚᱜ ᱟᱛᱚ ᱜᱚᱝᱠᱮ।
ᱦᱩᱸ, ᱡᱟᱹᱥᱛᱤ ᱫᱚ ᱥᱩᱠᱨᱤ ᱜᱮ ᱠᱚ ᱧᱟᱢᱚᱜ ᱛᱟᱦᱮᱱᱟ। ᱠᱟᱹᱴᱤᱡ ᱠᱟᱹᱴᱤᱡ ᱠᱚ ᱵᱟᱠᱚ ᱧᱟᱢᱚ ᱧᱟᱢᱚᱜ-ᱟ ᱠᱩᱞᱟᱹᱭ ᱠᱚ ᱨᱩᱰᱟᱹ ᱠᱚ ᱵᱟᱠᱚ ᱧᱟᱢᱚᱜ ᱛᱟᱦᱮᱱ ᱜᱮ?
ᱨᱩᱸᱰᱟᱹ ᱫᱚᱠᱚ ᱢᱟᱱᱮ ᱜᱚᱡ ᱪᱟᱵᱟ ᱠᱮᱫ ᱠᱚᱣᱟ ᱠᱚ, ᱱᱮᱛᱟᱨ ᱫᱚ ᱩᱱᱟᱹᱜ ᱫᱚ ᱵᱟᱹᱱᱩᱜ ᱠᱚᱣᱟ। ᱠᱩᱞᱟᱹᱭ ᱠᱟᱹᱴᱤᱡ ᱢᱮᱱᱟᱜ ᱠᱚ ᱠᱷᱟᱱ।
ᱚ। ᱟᱯᱮ ᱵᱩᱨᱩ ᱨᱮ ᱪᱤᱱ ᱪᱤᱱ ᱫᱟᱨᱮ ᱢᱮᱱᱟᱜ-ᱟ, ᱚᱱᱠᱟ ᱞᱟᱹᱭ ᱞᱮᱠᱷᱟᱱ ᱵᱤᱱ ᱵᱷᱟᱹᱜᱤ ᱠᱚᱜ-ᱟ?
ᱫᱟᱨᱮ ᱫᱚ ᱢᱮᱱᱟᱜ ᱜᱮᱭᱟ ᱡᱮᱢᱚᱱ ᱥᱟᱨᱡᱚᱢ ᱫᱟᱨᱮ, ᱥᱚᱥᱚ ᱫᱟᱨᱮ ᱠᱚ ᱢᱮᱱᱟᱜ-ᱟ᱾ ᱟᱨᱚ ᱢᱟᱛᱠᱚᱢ ᱫᱟᱨᱮ, ᱚᱱᱟ ᱠᱚ ᱢᱮᱱᱟᱜ ᱜᱮᱭᱟ᱾
ᱚᱱᱟ ᱨᱮᱜᱮ ᱫᱚᱨ ᱚᱱᱟ ᱜᱮ ᱚᱱᱟᱜᱮ ᱵᱤᱥᱤ ᱢᱮᱱᱟᱜᱼᱟ ᱵᱟᱝ᱾
ᱦᱚᱸ, ᱟᱨᱦᱚ ᱜᱚᱝᱠᱮ ᱱᱮᱛᱟᱨ ᱫᱚ ᱫᱚᱢᱮ ᱠᱚ ᱜᱮᱫ ᱪᱟᱵᱟᱭᱮᱫᱟ ᱥᱮ ᱫᱟᱨᱮ ᱠᱚ᱾
ᱚ᱾
ᱠᱟᱴ ᱫᱟᱠᱚ ᱫᱚᱢᱮ᱾
ᱚᱱᱮ ᱤᱭᱟᱹᱠᱚᱦᱚ ᱤᱭᱟᱹ ᱠᱚᱦᱚ ᱠᱚ ᱫᱟᱹᱲ ᱠᱟᱱᱟ ᱥᱩᱠᱨᱤ ᱠᱚᱦᱚ ᱵᱟᱝ᱾
ᱦᱩᱸ᱾
ᱧᱟᱢ ᱵᱟᱠᱚ ᱧᱟᱢᱚᱜ ᱠᱟᱱᱟ ᱡᱟᱹᱥᱛᱤ ᱞᱟᱦᱟᱛᱮ ᱞᱮᱠᱟ᱾ ᱛᱚ ᱤᱭᱟᱹ ᱦᱟᱲᱟᱢ ᱦᱚᱲ ᱞᱮᱠᱟ᱾ ᱟᱫᱚ ᱛᱟᱦᱚᱞᱮ ᱦᱟᱲᱟᱢ ᱧᱚᱜ ᱠᱚᱠᱚ ᱪᱟᱞᱟᱜ ᱛᱟᱦᱮᱱᱟ ᱪᱮ ᱵᱟᱝ ᱞᱟᱦᱟᱛᱮᱱ ᱠᱚ ᱵᱟᱵᱟ ᱛᱟᱠᱚ ᱠᱚ᱾
ᱪᱟᱞᱟᱜ-ᱟ ᱠᱚ ᱞᱟᱦᱟᱛᱮᱱ ᱠᱚ ᱵᱟᱵᱟ
ᱦᱩᱸ, ᱡᱷᱚᱛᱚ ᱜᱮᱯᱮ ᱪᱟᱞᱟᱜ ᱛᱟᱦᱮᱱᱟ ᱢᱤᱫ ᱥᱚᱝᱜᱮ ᱛᱮ ᱵᱟᱝ?
ᱦᱩᱸ, ᱟᱯᱮ ᱫᱚ ᱜᱚᱝᱠᱮ ᱥᱮᱸᱫᱽᱨᱟ ᱠᱚᱯᱮ ᱪᱟᱞᱟᱜ ᱜᱮᱭᱟ ᱥᱮ ᱵᱟᱝ?
ᱛᱟᱦᱚᱞᱮ ᱟᱞᱮᱥᱮᱫ ᱚᱱᱠᱟ ᱤᱭᱟᱹ ᱤᱭᱟᱹ ᱠᱚᱦᱚᱸ ᱵᱟᱪᱩᱜᱼᱟ ᱵᱤᱨ ᱠᱚᱦᱚᱸ᱾ ᱚᱱᱠᱟ ᱞᱮᱠᱟ ᱫᱚ ᱵᱟᱞᱮ ᱪᱟᱞᱟᱜ ᱜᱮᱭᱟ ᱟᱞᱮ ᱠᱚᱫᱚ᱾ ᱟᱞᱮ ᱫᱚ ᱚᱱᱠᱟ ᱟᱯᱮ ᱫᱤᱥᱚᱢ ᱞᱮᱠᱟ ᱫᱚ ᱵᱟᱪᱩᱜ-ᱟ, ᱥᱮ ᱵᱮᱥᱤ ᱵᱩᱨᱩ ᱠᱚᱦᱚᱸ ᱵᱟᱪᱩᱜ ᱛᱟᱞᱮᱭᱟ ᱾ ᱢᱮᱱᱟᱜ-ᱟ, ᱚᱱᱟ ᱠᱟᱹᱴᱤᱡ ᱠᱟᱹᱴᱤᱡ ᱵᱩᱨᱩ ᱢᱮᱱᱟᱜ-ᱟ, ᱚᱱᱟ ᱰᱩᱝᱨᱤ ᱠᱚ ᱠᱚ ᱢᱮᱛᱟᱜ ᱛᱟᱦᱮᱱᱟ ᱚᱱᱟ ᱠᱚᱨᱮ ᱫᱚ ᱥᱩᱠᱨᱤ ᱠᱚᱫᱚ ᱢᱟᱱᱮ ᱵᱟᱠᱚ ᱦᱤᱡᱩᱜ ᱚᱱᱟ ᱠᱚᱫᱚ ᱠᱩᱞᱟᱹᱭ ᱠᱚᱠᱚ ᱛᱟᱦᱮᱱ ᱠᱟᱱᱟ, ᱠᱩᱞᱟᱹᱭ ᱠᱚ ᱨᱩᱸᱰᱟᱹ ᱠᱚ ᱜᱩᱰᱩ ᱠᱚ ᱚᱱᱟ ᱠᱩᱜᱤ᱾ ᱛᱟᱦᱮᱱ ᱛᱟᱦᱮᱸᱱᱟ ᱩᱱᱠᱩ ᱜᱮᱞᱮ ᱩᱱᱠᱩ ᱜᱮᱞᱮ ᱪᱟᱞᱟᱜ ᱛᱟᱦᱮᱱᱟ ᱥᱮᱫᱽᱸᱨᱟ ᱠᱚᱫᱚ᱾
ᱦᱩᱸ, ᱦᱚ ᱚᱱᱟ ᱠᱟᱥᱤᱯᱩᱨ ᱫᱚ ᱚᱠᱟ ᱥᱮᱜ ᱠᱟᱱᱟ ᱜᱚᱝᱠᱮ?
ᱚᱱᱟ ᱠᱟᱫᱚ ᱜᱚᱝᱠᱮ ᱯᱚᱨᱮ ᱛᱮᱞᱤᱧ ᱞᱟᱹᱭ ᱟᱵᱤᱱᱟ ᱯᱷᱚᱱ ᱠᱟᱛᱮ ᱦᱟᱸᱜ᱾
ᱦᱳᱭ᱾ ᱛᱟᱦᱞᱮ ᱛᱮᱦᱮᱧ ᱫᱚ ᱫᱟᱜ ᱟᱠᱟᱫᱟᱭ ᱥᱮ ᱵᱟᱝ ᱜᱚᱝᱠᱮ ᱚᱱᱛᱮ ᱫᱚ?
ᱦᱮᱸ ᱜᱚᱝᱠᱮ ᱛᱤᱦᱤᱧ ᱫᱚ ᱱᱚᱛᱮ ᱫᱚ ᱚᱝᱠᱟ ᱞᱮᱠᱟ ᱫᱚ ᱵᱟᱭ ᱡᱟᱹᱲᱤᱥ ᱥᱮᱛᱟᱜ ᱵᱤᱨ ᱨᱮᱜᱮ ᱱᱟᱥᱤᱱᱟᱜ ᱫᱟᱜᱽ ᱫᱟᱜᱽ ᱵᱟᱲᱟᱣ ᱞᱮᱭᱟᱭ᱾ ᱚᱱᱠᱟ ᱞᱮᱠᱟ ᱫᱚ ᱵᱟᱭ ᱫᱟᱜᱽ ᱠᱟᱫᱟᱭ ᱢᱟᱱᱮ ᱱᱟᱥᱮᱭᱟᱜ ᱚᱛ ᱞᱚᱦᱚᱫᱚᱜ ᱞᱮᱠᱟᱭ ᱫᱟᱜᱽ ᱞᱮᱟᱭ ᱟᱫᱚ ᱠᱷᱮᱛ ᱠᱷᱟᱹᱫ ᱞᱟᱜᱟᱜ ᱞᱮᱠᱟ ᱫᱚ ᱠᱤ ᱵᱟᱭ ᱫᱟᱜᱽ ᱞᱮᱫᱟ ᱱᱚᱛᱮ᱾
ᱟᱞᱮ ᱥᱮᱜ ᱫᱚ ᱡᱟ ᱧᱤᱫᱟᱹ ᱫᱟᱜᱽ ᱠᱮᱫᱟᱭ ᱜᱚᱝᱠᱮ ᱫᱚᱢᱮᱭ ᱫᱟᱜᱽ ᱠᱮᱫᱟᱭ᱾
ᱱᱚᱛᱮ ᱫᱚ ᱜᱚᱝᱠᱮ ᱵᱟᱭ ᱫᱟᱜᱽ ᱟᱠᱟᱫᱟᱭ, ᱧᱤᱫᱟᱹ ᱜᱟᱱ ᱜᱚᱝᱠᱮ ᱛᱟᱦᱚᱞᱮ ᱡᱷᱟᱲᱜᱨᱟᱢ ᱨᱮ ᱪᱮᱠᱟᱹᱵᱮᱱ ᱯᱟᱲᱦᱟᱜ ᱛᱟᱦᱮᱸᱱᱟ?
ᱱᱚᱜᱼᱚᱭ ᱱᱮᱥ ᱴᱮᱱ ᱨᱮᱞᱤᱧ ᱯᱟᱲᱦᱟᱜ ᱠᱟᱱᱟ᱾
ᱦᱮᱸ ᱜᱚᱝᱠᱮ ᱴᱮᱱ ᱨᱮᱵᱮᱱ ᱯᱟᱲᱦᱟᱜ ᱠᱟᱱᱫᱚ,
ᱦᱩᱸ ᱟᱵᱮᱱ ᱫᱚ ᱜᱚᱝᱠᱮ ᱯᱟᱲᱦᱟᱜ ᱠᱟᱱᱟ ᱵᱮᱱ ᱥᱮ
ᱟᱞᱤᱧ ᱢᱟ ᱜᱚᱝᱠᱮ ᱠᱚᱞᱮᱡᱽ ᱠᱚᱨᱮ, ᱠᱚᱞᱮᱡᱽ ᱨᱮ
ᱚ ᱠᱚᱞᱡᱽ ᱨᱮ ᱵᱷᱟᱞᱮ ᱜᱮ᱾
ᱦᱮᱸ ᱜᱚᱝᱠᱮ ᱟᱞᱮᱥᱮᱜ ᱫᱚ ᱫᱚᱢᱮ ᱡᱟᱹᱥᱛᱤ ᱵᱚᱞ ᱦᱚᱞᱮ ᱵᱚᱞ ᱠᱚᱞᱮ ᱠᱷᱮᱞᱚᱱ ᱛᱟᱦᱮᱸᱱ ᱜᱮᱭᱟ᱾
ᱚ
ᱟᱨ ᱛᱮᱦᱤᱧ ᱫᱚ ᱫᱟᱜᱽ ᱠᱟᱜ ᱛᱮ ᱟᱫᱚ ᱪᱟᱞᱟᱜ ᱟᱞᱮ ᱦᱟᱸᱜ ᱜᱚᱰᱟ ᱫᱚ᱾ ᱥᱮᱱᱟ ᱵᱟᱫ ᱨᱮ
ᱟᱞᱮ ᱨᱮᱱ ᱦᱚᱸ ᱠᱷᱮᱞ ᱫᱚᱠᱚ ᱠᱷᱮᱞᱚᱜ ᱜᱮᱭᱟ ᱱᱚᱣᱟ ᱯᱩᱨᱩᱞᱤᱭᱟᱹ ᱫᱚ ᱵᱮᱱ ᱟᱸᱡᱚᱢ ᱵᱟᱲᱟ ᱠᱟᱫᱟ ᱥᱮ ᱵᱟᱝ?
ᱦᱮᱸ ᱟᱸᱡᱚᱢ ᱵᱟᱲᱟᱣ ᱠᱟ ᱜᱮᱭᱟ ᱞᱤᱧ᱾
ᱚ ᱱᱚᱛᱮ ᱨᱮᱱ ᱚᱱᱛᱮ ᱨᱮ ᱟᱹᱞᱤᱧᱟᱜ ᱫᱚ ᱚᱲᱟᱜ,
ᱚᱱᱟᱠᱚᱫᱚ ᱯᱚᱨᱮ ᱞᱟᱝ ᱜᱟᱞᱢᱟᱨᱟᱜᱼᱟ ᱦᱟᱸᱜ᱾
ᱦᱮᱸ,
ᱜᱚᱝᱠᱮ ᱛᱟᱞᱮ ᱱᱚᱛᱮ ᱱᱚᱛᱮ ᱦᱩᱭᱩᱜ ᱛᱟᱦᱮᱸᱱ ᱜᱮᱭᱟ ᱴᱩᱨᱱᱟᱢᱮᱱᱴ ᱠᱚ ᱵᱷᱟᱹᱞᱤ ᱜᱮ᱾
ᱴᱩᱨᱱᱟᱢᱮᱴ,
ᱦᱮᱸ ᱫᱚ ᱫᱚᱢᱮ ᱵᱚᱲᱚ ᱵᱚᱲᱚ ᱴᱩᱨᱱᱟᱢᱮᱱᱴ ᱠᱚ ᱦᱩᱭᱩᱜ ᱛᱟᱦᱮᱸᱱᱟ ᱮᱠᱞᱟᱠᱷ ᱫᱩ ᱞᱟᱠᱷ ᱚᱱᱟ, ᱢᱟᱹᱱᱤ ᱠᱚ ᱠᱷᱮᱞᱚᱱ ᱛᱟᱦᱮᱸᱱᱟ ᱚᱱᱛᱮᱱ ᱠᱚ᱾
ᱚᱛ
ᱤᱧᱫᱚᱧ ᱢᱮᱱᱟ ᱵᱷᱟᱹᱞᱤ ᱠᱚ ᱫᱚᱦᱚ ᱫᱚᱦᱚᱭ ᱛᱟᱦᱮᱸᱱᱟ᱾
ᱚ ᱜᱚᱝᱠᱮ ᱛᱟᱦᱚᱞᱮ ᱜᱮᱢ ᱠᱚᱫᱚ ᱵᱮᱱ ᱠᱷᱮᱞᱚᱜ ᱜᱮᱭᱟ ᱥᱮ ᱵᱟᱝ?
ᱜᱮᱢ ᱠᱚᱞᱤᱧ ᱠᱷᱮᱞᱳᱱ ᱛᱟᱦᱮᱸᱱ ᱜᱮᱭᱟ ᱟᱹᱞᱤᱧ ᱦᱚᱸ ᱪᱟᱞᱟᱜ ᱛᱟᱦᱮᱸᱱ ᱜᱮᱭᱟ ᱞᱤᱧ ᱠᱷᱮᱞ ᱠᱚ ᱫᱚ᱾
ᱚᱱᱟ ᱯᱷᱤᱨᱤ ᱯᱷᱟᱭᱟᱨ ᱵᱮᱱ ᱠᱷᱮᱞᱚᱜᱼᱟ ᱥᱮ ᱵᱟᱝ?
ᱚᱱᱟ ᱠᱚᱫᱚ ᱜᱚᱝᱠᱮ ᱞᱟᱹᱭ ᱵᱤᱱᱟᱹᱧ ᱦᱟᱸᱜ᱾ ᱱᱤᱛᱚᱜ ᱫᱚ ᱦᱩᱭᱱᱟ ᱞᱟᱹᱭ ᱵᱟᱝ ᱜᱟᱱᱚᱜᱼᱟ ᱚᱱᱟ ᱠᱚᱫᱚ ᱥᱮ ᱟᱨ ᱱᱚᱰᱮ ᱫᱚ
ᱦᱮᱸᱻ
ᱛᱟᱞᱮ ᱜᱚᱝᱠᱮ ᱫᱟᱠᱟ ᱠᱚᱫᱚ ᱵᱮᱱ ᱡᱚᱢ ᱵᱟᱲᱟ ᱠᱮᱫᱟ?
ᱟᱹᱞᱤᱧ ᱫᱚᱞᱤᱧ ᱡᱚᱢ ᱠᱟᱫᱟ᱾ ᱟᱵᱮᱱ ᱜᱮ ᱜᱚᱝᱠᱮ ᱡᱚᱢ ᱠᱟᱫᱟ ᱵᱮᱱ ᱥᱮ ᱵᱟᱝ?
ᱟᱹᱞᱤᱧ ᱦᱚᱸᱞᱤᱧ ᱡᱚᱢ ᱵᱟᱲᱟ ᱠᱟᱛᱮᱜ ᱜᱮ ᱞᱤᱧ ᱫᱩᱲᱩᱵ ᱵᱟᱲᱟ ᱠᱟᱛᱮᱜ ᱯᱷᱟᱠᱟ ᱜᱮᱭᱟᱞᱤᱧ᱾ ᱦᱮᱸᱻ ᱪᱤ ᱟᱲᱟᱜ ᱛᱮᱠᱮ ᱫᱟᱜᱽ ᱢᱟᱹᱲᱤ ᱪᱮᱜ ᱥᱟᱱᱛᱟᱲ ᱠᱟᱱᱟ ᱵᱚᱱ ᱱᱟᱦᱟᱸᱜ ᱡᱮ,
ᱦᱳᱭᱻ
ᱥᱟᱱᱛᱟᱲ ᱦᱚᱲᱟᱜ ᱫᱚ ᱫᱟᱜ ᱢᱟᱹᱲᱤ, ᱟᱲᱟᱜ ᱛᱤᱠᱤ ᱜᱮ
ᱚᱱᱟ ᱪᱷᱟᱲᱟ ᱪᱮᱫ ᱦᱚᱸᱛᱚ ᱵᱟᱝ ᱡᱩᱴᱟᱹᱜ ᱛᱟᱵᱚᱱᱟ ᱜᱚᱝᱠᱮ ᱟᱵᱚᱣᱟᱜ ᱫᱚ᱾
ᱦᱮᱸᱻ᱾ ᱪᱮᱜ ᱤᱧ ᱢᱮᱱᱟ ᱟ ᱢᱟᱥᱮ ᱫᱚ ᱥᱮ ᱦᱩᱭᱩᱜ ᱠᱟᱱᱟ ᱟᱹᱰᱤ ᱟᱢᱫᱟ᱾
ᱚ᱾
ᱢᱟᱥᱮ ᱫᱚᱥᱮ ᱵᱟ?
ᱦᱩᱸ᱾ ᱛᱟᱦᱞᱮ ᱜᱚᱝᱠᱮ ᱱᱤᱛᱚᱜ ᱫᱚ ᱠᱚᱞᱮᱡᱽ ᱠᱚᱫᱚ ᱦᱩᱭᱩᱜ ᱠᱟᱱᱟ ᱥᱮ ᱵᱟᱝ?
ᱦᱮᱸ ᱜᱚᱢᱠᱮ ᱮᱠᱷᱚᱱ ᱫᱚ ᱱᱚᱛᱮ ᱨᱮ ᱢᱟᱱᱮ ᱠᱚ ᱠᱚᱞᱮᱡᱽ ᱠᱚᱨᱮ ᱠᱚ ᱱᱚᱛᱮ ᱜᱮ ᱵᱟᱦᱨᱮ ᱢᱟᱱᱮ ᱤᱭᱟᱹ ᱫᱤᱥᱚᱢ ᱨᱮᱜᱮ ᱢᱮᱱᱟᱜ ᱞᱤᱧᱟᱹ ᱵᱭᱟ ᱵᱟᱭᱟᱨ ᱫᱤᱥᱚᱢ ᱜᱮ᱾
ᱚ᱾
ᱟᱛᱩ ᱫᱤᱥᱚᱢ ᱜᱮ ᱟᱨᱤ ᱵᱟᱞᱤᱧ ᱪᱟᱣ ᱠᱟᱱᱟ ᱦᱟᱸᱜ᱾
ᱚ ᱛᱤᱥ ᱥᱮᱫ ᱵᱮᱱ ᱪᱟᱞᱟᱜᱼᱟ ᱦᱟᱸᱜ?
ᱟᱹᱰᱤ ᱫᱤᱱ ᱞᱤᱧ ᱦᱮᱡ ᱠᱟᱱᱟ ᱜᱚᱢᱠᱮ ᱵᱟᱨᱦᱮ ᱫᱚ᱾
ᱚ ᱛᱟᱞᱦᱮ ᱯᱟᱛᱟ ᱠᱚᱫᱚ ᱪᱮᱫ ᱞᱮᱠᱟ ᱦᱩᱭᱩᱜᱼᱟ ᱜᱚᱝᱠᱮ ᱚᱱᱛᱮ ᱯᱟᱛᱟ ᱯᱚᱨᱚᱵᱽ ᱠᱚ?
ᱯᱟᱛᱟ ᱫᱚ ᱟᱹᱰᱤᱳ ᱟᱹᱰᱤ ᱡᱳᱨ ᱜᱮ ᱦᱩᱭᱩᱜ ᱠᱟᱱᱟ ᱯᱟᱛᱟ ᱠᱚᱫᱚ᱾
ᱚ ᱡᱮᱢᱚᱱ ᱥᱚᱦᱨᱟᱭᱚᱜᱼᱟ ᱯᱮ ᱥᱮ ᱵᱟᱝ ᱵᱟᱦᱟ ᱠᱚ?
ᱥᱚᱨᱦᱟᱭ ᱠᱚᱨᱮ ᱥᱚᱨᱨᱦᱟᱭ ᱵᱟᱦᱟ ᱱᱚᱣᱟ ᱠᱚ ᱫᱚ ᱵᱷᱟᱹᱞᱤ ᱜᱮ ᱢᱟᱱᱟ ᱛᱟᱦᱮᱸ ᱟᱞᱮ ᱫᱚ,
ᱚ᱾
ᱥᱚᱨᱦᱟᱭ ᱠᱚ ᱵᱷᱟ ᱵᱷᱟᱹᱞᱤ ᱜᱮᱞᱮ ᱢᱟᱱᱟᱣ ᱛᱟᱦᱮᱸᱱ ᱜᱮᱭᱟ᱾
ᱟᱫᱚ ᱪᱮᱫ ᱞᱮᱠᱟ ᱯᱮ ᱥᱚᱦᱨᱟᱭ ᱚᱜᱼᱟ ᱚᱱᱟ ᱪᱮᱫ ᱞᱮᱠᱟ ᱯᱮ ᱥᱚᱦᱨᱟᱭ ᱚᱜᱼᱟ ᱚᱱᱟ ᱡᱩᱫᱤ ᱵᱮᱱ ᱞᱟᱹᱭ ᱠᱮᱭᱟ ᱛᱟᱦᱚᱞᱮ
ᱪᱮᱫ ᱞᱮᱠᱟ ᱞᱮ ᱥᱚᱨᱦᱟᱭᱚᱜᱼᱟ?
ᱦᱩᱸ?
ᱟᱯᱮ ᱥᱮᱫ ᱪᱮ ᱪᱮᱫ ᱠᱚ ᱥᱚᱨᱦᱟᱭᱚᱜᱼᱟ ᱜᱚᱝᱠᱮ? ᱟᱫᱚ ᱢᱮᱱᱛᱮᱦᱮ ᱮᱸ ᱢᱚᱬᱮ ᱥᱤᱧ ᱠᱚ ᱢᱮᱱ ᱛᱟᱦᱮᱸᱱᱟ? ᱩᱱᱟᱹᱜ ᱫᱚ ᱟᱹᱞᱤᱧ ᱦᱚᱸ ᱵᱟᱹᱞᱤᱧ ᱵᱟᱲᱟᱭᱟ ᱚᱱᱠᱟᱜᱮ᱾
ᱥᱚᱨᱦᱟᱭᱚᱜ ᱜᱮᱭᱟ᱾
ᱦᱮᱸ᱾ ᱚᱱᱠᱟ ᱪᱮᱫ ᱩᱱᱨᱮ ᱪᱮᱫ ᱠᱚᱪᱚ ᱠᱚ ᱢᱮᱱ ᱛᱟᱦᱮᱸᱱᱟ ᱩᱱᱟᱹᱜ ᱩᱱᱟᱹᱜ ᱜᱟᱱ ᱫᱚ ᱵᱟᱹᱞᱤᱧ ᱵᱟᱲᱟᱭᱟ᱾
ᱚ ᱟᱹᱞᱤᱧ ᱫᱚ ᱢᱟᱱᱮ ᱜᱚᱜᱚ-ᱵᱟᱵᱟ ᱛᱟᱠᱚ ᱵᱚᱭᱚᱥ ᱤᱫᱤᱜ ᱠᱟᱱ ᱛᱟᱠᱚᱣᱟ ᱥᱮ ᱟᱫᱚ ᱠᱟᱹᱴᱤᱡ ᱠᱚ ᱥᱮᱬᱟ ᱟᱹᱞᱤᱧᱟ ᱚᱱᱟ ᱠᱚᱜᱮ᱾ ᱢᱮᱱᱟᱠᱚ ᱱᱚᱝᱠᱟᱭ ᱢᱮ ᱦᱟᱝᱠᱟᱭ ᱢᱮ ᱦᱩᱸ᱾ ᱛᱤᱥ ᱦᱟᱸᱜ ᱪᱮᱫ ᱪᱤᱠᱟᱹ ᱜᱚᱫᱚ ᱦᱟᱸᱜ ᱚᱠᱚᱭ ᱦᱚᱸᱛᱚ ᱵᱟ ᱠᱚ ᱞᱟᱹᱭ ᱫᱟᱲᱮᱭᱟᱜᱼᱟ ᱱᱮ ᱦᱚᱲ ᱜᱮ ᱧᱮᱞ ᱦᱩᱭᱩᱜᱼᱟ ᱩᱱ ᱡᱚᱠᱷᱚᱱ ᱦᱟᱸᱜ᱾
ᱛᱟᱦᱚᱞᱮ ᱜᱚᱝ ᱛᱟᱦᱚᱞᱮ ᱜᱚᱝᱠᱮ ᱟᱯᱮ ᱚᱱᱛᱮ ᱵᱟᱦᱟ ᱵᱟᱦᱟ ᱨᱮᱫᱚ ᱵᱟᱦᱟ ᱨᱮ ᱥᱚᱨᱚᱦᱟᱭ ᱨᱮ ᱦᱮᱸ ᱟᱫᱚ ᱛᱤᱱ ᱨᱮᱠᱚ ᱪᱟᱞᱟᱜ ᱛᱟᱦᱮᱸᱱᱟ ᱡᱟᱦᱮᱨ ᱠᱚᱫᱚ?
ᱡᱟᱦᱮᱨ ᱞᱮ ᱪᱟᱞᱟᱜ ᱜᱮᱭᱟ ᱜᱚᱝᱠᱮ᱾
ᱟ ᱫᱷᱩᱛᱤ ᱰᱮᱸᱜᱟ ᱠᱟᱛᱮᱫ ᱜᱮ? ᱥᱮ ᱡᱟᱦᱟᱸ ᱮᱢᱱᱤ
ᱦᱳᱭ ᱫᱷᱩᱛᱤ ᱰᱮᱸᱜᱟ ᱠᱟᱛᱮᱫ ᱜᱮ, ᱟᱨᱚ ᱱᱮ ᱛᱟᱨ ᱫᱚ ᱵᱟᱦᱟ ᱫᱚ ᱟᱨᱚ ᱢᱟᱱᱮ ᱵᱚᱲᱚ ᱠᱟᱛᱮ ᱠᱚ ᱠᱚᱨᱟᱣᱮᱫ ᱛᱟᱞᱮᱭᱟ ᱞᱟᱦᱟ ᱛᱮᱫᱚ ᱩᱱᱟᱹᱜ ᱫᱚ ᱵᱷᱟᱹᱞᱤ ᱵᱟᱝ ᱦᱩᱭᱩᱜ ᱠᱟᱱ ᱛᱟᱦᱮᱸᱜ ᱱᱮᱛᱟᱨ ᱫᱚ ᱟᱨᱚ ᱵᱷᱟᱞᱤ ᱦᱩᱭᱩᱜ ᱠᱟᱱᱟ᱾
ᱱᱮᱛᱟᱨ ᱫᱚ ᱛᱟᱦᱚᱞᱮ ᱵᱷᱟᱞᱤ ᱜᱮᱯᱮ ᱠᱚᱨᱟᱣ ᱫᱟ ᱵᱟᱝᱻ
ᱟᱞᱤᱧ ᱦᱚᱸ ᱜᱚᱝᱠᱮ ᱟᱹᱛᱩ ᱫᱤᱥᱚᱢ ᱫᱚ ᱟᱹᱰᱤ ᱫᱤᱱ ᱟᱭᱨᱤᱞᱤᱧ ᱪᱟᱞᱟᱜ ᱟ ᱛᱚ᱾
ᱚ᱾ ᱛᱟᱞᱦᱮ ᱱᱤᱛᱚᱝ ᱫᱚ ᱵᱟᱦᱨᱮ ᱫᱤᱥᱚᱢ ᱨᱮ ᱢᱮᱱᱟᱜ ᱵᱤᱱᱟ ᱵᱟᱝ?
ᱦᱩᱸ᱾
ᱦᱮᱞᱳ᱾
ᱦᱮᱸ ᱜᱚᱢᱠᱮ᱾
ᱛᱟᱦᱚᱞᱮ ᱱᱤᱛ ᱫᱚ ᱵᱟᱨᱦᱮ ᱫᱤᱥᱚᱢ ᱜᱮ ᱢᱮᱱᱟᱜ ᱵᱤᱱᱟ ᱵᱟᱝ ᱥᱮ? ᱛᱟᱦᱚᱞᱮ ᱵᱟᱞᱮ ᱵᱟᱦᱨᱮ ᱫᱤᱥᱚᱢ ᱜᱮ ᱢᱮᱱᱟᱜ ᱵᱤᱱᱟ ᱵᱟᱝ? ᱟᱪᱪᱷᱟ᱾ ᱮᱠᱷᱚᱱ ᱫᱚ ᱵᱟᱹᱧ ᱪᱟᱞᱟᱣ ᱦᱟᱛᱟᱲᱚᱜᱼᱟ ᱪᱟᱥ ᱠᱟᱹᱢᱤ ᱨᱮᱫᱚ᱾
ᱪᱟᱥ ᱠᱟᱹᱢᱤ ᱨᱮᱫᱚ ᱢᱮᱱᱟᱜ ᱠᱚᱣᱟ᱾ ᱫᱟᱫᱟ ᱢᱮᱱᱟᱭᱟ ᱢᱤᱫᱴᱤᱡ᱾
ᱦᱳᱭ᱾ ᱜᱚᱲᱚ ᱵᱟᱲᱚ ᱟᱠᱚᱣᱟ ᱜᱚᱲᱚ ᱵᱟᱲᱟ ᱵᱟᱝ᱾
ᱟᱫᱟ ᱥᱮᱱ ᱛᱚ ᱮᱠ ᱮᱠᱪᱩᱭᱮᱞᱤ ᱵᱟᱞᱤᱧ ᱥᱮᱱᱚᱜ ᱵᱟᱲᱟᱜ ᱜᱮᱭᱟ ᱛᱚ ᱚᱲᱟᱜᱺ ᱟᱹᱛᱩ ᱫᱤᱥᱚᱢ ᱦᱚᱸ ᱩᱱᱟᱹᱜ ᱢᱟᱱᱮ ᱵᱷᱟᱞᱤ ᱠᱚ ᱵᱟᱹᱱᱩᱜ ᱠᱚ ᱛᱟᱞᱮᱭᱟ᱾ ᱡᱮᱢᱚᱱ ᱫᱚᱢᱮ ᱯᱟᱹᱭᱣᱨᱟᱹ ᱧᱩ ᱠᱟᱛᱮ ᱠᱚ ᱜᱩᱞ ᱵᱟᱲᱟᱭᱟ᱾
ᱦᱩᱸ᱾ ᱯᱟᱲᱦᱟᱣ ᱫᱚ ᱯᱟᱲᱦᱟᱣ ᱠᱚ ᱟᱹᱛᱩ ᱠᱷᱚᱱᱟᱜ ᱫᱚ ᱱᱚᱝᱠᱟ ᱱᱚᱝᱠᱟ ᱢᱚᱡᱽ ᱯᱟᱲᱦᱟᱣ ᱠᱚ ᱵᱟᱝ ᱦᱩᱭᱩᱜᱼᱟ ᱵᱟᱝ?
ᱮᱦᱮᱸᱜ ᱵᱟᱝ ᱦᱩᱭᱩᱜᱼᱟ ᱢᱚᱸᱡᱽ ᱯᱟᱲᱦᱟᱜ ᱠᱚ᱾ ᱚᱝᱠᱟ ᱵᱟᱡᱟᱨ ᱨᱮ ᱛᱟᱦᱮᱸ ᱠᱟᱛᱮᱫ ᱜᱮ ᱵᱷᱟᱹᱞᱤ ᱯᱟᱲᱦᱟᱮ ᱦᱩᱭᱩᱜᱼᱟ᱾
ᱦᱮᱸ᱾ ᱟᱫᱚᱢ ᱬᱤᱡᱮ ᱴᱷᱮᱡ ᱯᱷᱮᱲ᱾
ᱟᱨᱦᱚ ᱴᱮᱥᱴ ᱤᱠ-ᱮᱠᱡᱟᱢ ᱠᱚ ᱥᱮᱴᱮᱨᱚᱜ ᱠᱟᱱ ᱛᱟᱞᱮᱭᱟ ᱛᱚ ᱜᱚᱢᱠᱮ᱾